ᱦᱟᱹᱞᱟᱣ
ᱦᱮᱸ ᱜᱚᱝᱠᱮ ᱟᱸᱡᱚᱢᱚᱜ ᱠᱟᱱ ᱜᱮᱭᱟ ᱛᱚ ᱱᱟᱯᱟᱭ ᱜᱮ ᱨᱚᱲ ᱠᱚ?
ᱦᱮᱸ ᱦᱮᱸ ᱱᱤᱛᱚᱜ ᱫᱚ, ᱱᱟᱯᱟᱭ ᱜᱮ ᱟᱸᱡᱚᱢᱚᱜ ᱠᱟᱱᱟ ᱾
ᱚᱠᱟ ᱞᱮᱠᱟᱱ, ᱟᱨ ᱛᱚᱵᱮ ᱫᱚᱦᱚᱲᱟ ᱞᱟᱝ ᱧᱟᱯᱟᱢ ᱱᱟᱜ ᱟᱨ ᱢᱤᱫ ᱫᱷᱟᱣ ᱾ ᱤᱧ ᱥᱮᱫ ᱠᱷᱚᱡ, ᱡᱚᱦᱟᱨ ᱜᱮ ᱦᱟᱸᱜ ᱾
ᱟᱪᱪᱷᱟ ᱦᱮᱸ ᱡᱚᱦᱟᱨ ᱜᱮ ᱾
ᱟᱨ ᱛᱚᱵᱮ, ᱟᱯᱮ ᱥᱮᱱᱟᱜ ᱪᱟᱥᱵᱟᱥ ᱫᱚ ᱦᱩᱭ ᱵᱟᱲᱟᱭᱮᱱᱟ?
ᱪᱟᱥᱵᱟᱥ ᱱᱚᱛᱮᱱᱟᱜ ᱠᱮᱵᱚᱞ ᱦᱟᱸᱜ ᱥᱟᱹᱨᱫᱤ ᱦᱩᱭᱟ ᱟᱠᱟᱱᱟ ᱟᱨᱠᱤ ᱟᱹᱰᱤ ᱫᱤᱱ, ᱱᱤᱛᱦᱚᱸ ᱫᱮᱨᱤ ᱜᱮᱭᱟ ᱟᱨᱠᱤ ᱠᱮᱵᱚᱞ ᱱᱮᱝᱠᱟ, ᱦᱩᱭᱩᱜ-ᱟ ᱯᱚᱱᱫᱽᱨᱚ ᱫᱤᱱ ᱜᱟᱱ ᱫᱮᱨᱤᱜ-ᱟ ᱾
ᱟᱪᱪᱷᱟ, ᱟᱪᱪᱷᱟ ᱾
ᱴᱮᱵᱚᱞ ᱠᱚ ᱜᱟᱹᱪᱷᱤ ᱠᱚ ᱟᱯᱷᱚᱨ ᱵᱟᱲᱟ ᱠᱟᱛᱮᱫ ᱦᱟᱜ ᱚᱱᱮ ᱡᱟᱱᱟᱢ ᱠᱟᱱᱟ ᱟᱨ ᱱᱤᱛᱚᱜ ᱫᱚ ᱯᱤᱸᱰᱟᱹ ᱠᱚ ᱞᱟᱜ ᱵᱟᱲᱟ ᱦᱩᱭᱩᱜ ᱠᱟᱱᱟ
ᱟᱪᱪᱷᱟ ᱟᱪᱪᱷᱟ ᱦᱮᱸ ᱚᱱᱮ ᱚᱱᱠᱟᱜᱮ ᱟᱞᱮᱥᱮᱫ ᱦᱚᱸ ᱯᱤᱸᱰᱟᱹ ᱠᱚ ᱜᱮ ᱢᱟᱜ ᱵᱟᱲᱟᱭᱮᱫᱟ ᱥᱮ ᱾ ᱠᱷᱮᱛ ᱠᱚᱠᱚ ᱥᱟᱯᱟ ᱵᱟᱲᱟᱭᱮᱫᱟ ᱚᱠᱟ ᱚᱠᱟ ᱠᱚᱨᱮ ᱪᱚ ᱜᱟᱡᱟᱲ ᱵᱟᱲᱟ ᱟᱠᱟᱱᱟ ᱦᱟᱸᱜ
ᱦᱮᱸ ᱟᱹᱰᱤ ᱡᱮ ᱟᱨ ᱱᱚᱛᱮ ᱫᱚ ᱚᱱᱮ ᱜᱷᱟᱥᱢᱟᱨᱟ ᱵᱤᱥ ᱧᱟᱢᱚᱜ ᱠᱟᱱᱟ ᱚᱱᱟ ᱥᱤᱛᱩᱝ ᱫᱟᱭ ᱛᱚ ᱢᱟᱡᱷᱮ ᱥᱟᱡᱷᱮ ᱟᱨᱠᱤ ᱚᱱᱟ ᱢᱤᱫ ᱫᱷᱟᱣ ᱞᱟᱜᱟᱣ ᱠᱟᱛᱮᱫ ᱜᱮ ᱢᱤᱫ ᱵᱟᱨ ᱫᱤᱱ ᱨᱮᱜᱮ ᱮᱠᱫᱚᱢ ᱜᱚᱥᱚ ᱪᱟᱵᱟᱜ ᱠᱟᱱᱟ ᱟᱨᱠᱤ
ᱟᱪᱪᱷᱟ ᱟᱪᱪᱷᱟ
ᱟᱨ ᱠᱷᱮᱛ
ᱯᱮ ᱢᱟᱜ ᱫᱟ ᱰᱟᱭᱨᱮᱠᱴ ᱚᱱᱟ ᱵᱤᱥ ᱠᱚ ᱞᱟᱜᱟᱣ ᱠᱟᱛᱮᱫ ᱜᱮ ᱢᱟᱨᱟᱜ ᱠᱟᱱᱟ ᱥᱮ ᱵᱟᱝ
ᱦᱮᱸ ᱦᱮᱸ ᱵᱤᱥ ᱠᱚ ᱞᱟᱜᱟᱣ ᱠᱟᱛᱮ ᱜᱮ ᱢᱟᱨᱟᱜ ᱠᱟᱱᱟ ᱛᱟᱨᱯᱚᱨ ᱦᱟᱸᱜ ᱚᱱᱮ ᱟᱥᱛᱮ ᱥᱤᱭᱳᱜ ᱵᱟᱲᱟ ᱠᱟᱛᱮᱫ ᱟᱨᱠᱤ ᱫᱷᱟᱨᱮ ᱛᱮ ᱪᱷᱟᱞᱮ ᱦᱩᱭᱩᱜ ᱠᱟᱱᱟ ᱠᱩᱰᱤ ᱛᱮ
ᱟᱞᱮ ᱥᱮᱫ ᱦᱚᱸᱟᱸ ᱱᱚᱜ-ᱚᱝᱠᱟ ᱚᱱᱠᱟᱱ ᱡᱤᱱᱤᱥ ᱫᱚ ᱵᱟᱹᱧ ᱧᱮᱞ ᱵᱟᱲᱟ ᱟᱠᱟᱫ ᱠᱚᱣᱟ ᱡᱮ ᱡᱟᱦᱟᱱᱟᱜ ᱚᱱᱠᱟ ᱵᱤᱥ ᱠᱚ ᱞᱟᱜᱟᱣᱛᱮᱫ ᱚᱱᱟ ᱢᱟᱨᱟᱣ ᱦᱚᱪᱚᱭᱮᱫ ᱠᱚ ᱟᱹᱰᱤ ᱢᱚᱛᱚᱵ ᱵᱟᱹᱧ ᱧᱮᱞ ᱵᱟᱲᱟ ᱟᱠᱟᱫ ᱠᱚᱣᱟ ᱱᱚᱝᱠᱟ ᱫᱚ ᱮᱠᱮᱱ ᱢᱟᱜ ᱥᱟᱯᱷᱟ ᱠᱟᱛᱮᱫ ᱜᱮ ᱦᱟᱸᱜ ᱚᱱᱠᱟ ᱜᱮ
ᱱᱚᱛᱮ ᱫᱚ ᱟᱹᱰᱤ ᱜᱮ ᱜᱟᱡᱟᱲ ᱟᱠᱟᱱ ᱠᱷᱟᱡ ᱫᱚ ᱟᱹᱰᱤ ᱢᱟᱜ ᱦᱚᱸ ᱠᱚᱥᱴᱚ ᱜᱮ ᱟᱹᱭᱠᱟᱹᱜ ᱠᱟᱱᱟ ᱛᱚ
ᱦᱮᱸ ᱦᱮᱸ
ᱟᱫᱚ ᱚᱱᱟ ᱠᱚ ᱢᱮᱱ ᱮᱫᱟ ᱦᱚᱲ ᱦᱚᱸ ᱱᱤᱛᱚᱜ ᱠᱟᱹᱴᱤᱡ ᱥᱩᱵᱤᱫᱷᱟ ᱞᱮᱱᱠᱷᱟᱱᱟ ᱢᱟᱢ ᱵᱩᱡᱷᱟᱹᱣ ᱫᱟᱲᱮᱭᱟᱜ ᱠᱟᱱ ᱜᱮ ᱛᱟᱦᱚᱞᱮ ᱪᱮᱫ ᱠᱚᱥᱴᱚ ᱦᱩᱭᱩᱜ-ᱟ
ᱮᱠᱟᱞ ᱦᱮᱸᱛᱚ ᱡᱟᱦᱱᱟᱜ ᱚᱱᱠᱟ ᱚᱱᱠᱟᱱ ᱡᱟᱦᱱᱟᱜ ᱥᱩᱵᱤᱫᱷᱟ ᱞᱮᱠᱟᱱ ᱡᱤᱱᱤᱥ ᱧᱟᱢ ᱞᱮᱱᱠᱷᱟᱱ ᱫᱚ ᱚᱱᱟ ᱨᱮᱱᱟᱜ ᱮᱢ ᱵᱮᱵᱚᱦᱟᱨ ᱜᱮᱭᱟ ᱥᱮ ᱵᱟᱝ
ᱦᱩᱸ ᱦᱩᱸ ᱟᱨ ᱡᱟᱜᱮ ᱜᱷᱟᱸᱥ ᱦᱚᱸ ᱱᱮᱥ ᱫᱚ ᱵᱷᱟᱞᱮᱜ ᱜᱮ ᱜᱷᱟᱸᱥ ᱵᱟᱲᱟ ᱟᱠᱟᱱᱟ ᱟᱨᱠᱤ ᱚᱱᱟᱠᱩ ᱥᱤ ᱠᱟᱛᱮ ᱫᱟᱜ ᱢᱮᱱᱟᱜ ᱛᱮ ᱥᱮᱭᱟᱜ ᱠᱟᱱᱟ ᱜᱷᱟᱸᱥ ᱠᱚ
ᱦᱩᱸ ᱦᱩᱸ ᱟᱨ ᱛᱚᱵᱮ ᱥᱤ ᱮᱢᱟᱱ ᱠᱚᱫᱚ ᱪᱮᱫ ᱛᱮ ᱯᱮ ᱥᱤ ᱵᱟᱲᱟᱭᱮᱫᱟ ᱱᱟᱦᱮᱞ ᱠᱚᱛᱮ ᱜᱮ ᱥᱮ ᱱᱮᱛᱟᱨ ᱫᱚ ᱮᱠᱮᱱ ᱴᱮᱠᱴᱚᱨ ᱛᱮ ᱦᱟᱸᱜ
ᱱᱚᱛᱮ ᱫᱚ ᱱᱟᱦᱮᱞ ᱢᱟ ᱟᱹᱰᱤ ᱠᱚᱢ ᱜᱮ ᱡᱟᱹᱥᱛᱤ ᱱᱚᱛᱮ ᱥᱤᱭᱟ ᱠᱚ ᱜᱟᱹᱰᱤ ᱛᱮ ᱱᱟᱦᱮᱞ ᱠᱚᱫᱚ ᱢᱟᱨᱟᱣ ᱪᱟᱵᱟᱭᱱᱟ ᱱᱚ ᱠᱚᱨᱮ ᱫᱚ
ᱟᱪᱪᱷᱟ ᱟᱪᱪᱷᱟ
ᱟᱯᱮ ᱚᱱᱟ ᱱᱟᱠᱷᱟ ᱫᱚ ᱪᱮᱫ ᱱᱟᱦᱮᱞ ᱛᱮ
ᱟᱞᱮᱥᱮᱫ ᱫᱚ ᱦᱟᱸᱜ ᱵᱟᱱᱟᱨ ᱜᱮ ᱢᱟᱱᱮ ᱡᱟᱭᱜᱟ ᱡᱟᱭᱜᱟ ᱨᱮ ᱟᱫᱚᱢ ᱠᱚᱫᱚ ᱠᱟᱹᱴᱤᱡ ᱠᱟᱹᱴᱤᱡ ᱠᱷᱮᱛ ᱢᱮᱱᱟᱜ ᱛᱟᱠᱚ ᱠᱷᱟᱡ ᱫᱚ ᱚᱱᱟ ᱱᱟᱦᱮᱞ ᱛᱮᱜᱮ ᱠᱚ ᱥᱤ ᱵᱟᱲᱟᱭᱟ ᱦᱟᱸᱜ ᱟᱨ ᱡᱟᱹᱥᱛᱤ ᱫᱚ ᱢᱟᱱᱮ ᱴᱮᱠᱴᱚᱨ ᱮᱢᱟᱱ ᱥᱮ ᱜᱟᱹᱰᱤ ᱛᱮᱜᱮ ᱦᱟᱸᱜ ᱠᱩ ᱥᱤ ᱵᱟᱲᱟᱭᱮᱫᱟ ᱡᱟᱹᱥᱛᱤ ᱫᱚ ᱟᱫᱚ ᱟᱭᱢᱟ ᱡᱟᱭᱜᱟ ᱨᱮ ᱱᱚᱝᱠᱟᱱ ᱠᱟᱹᱴᱤᱡ ᱠᱟᱹᱴᱤᱡ ᱥᱮ ᱚᱱᱠᱟᱱ ᱡᱟᱭᱜᱟ ᱦᱚᱸ ᱢᱮᱱᱟᱜ-ᱟ ᱵᱚᱞᱮ ᱚᱠᱟ ᱨᱮᱫᱚ ᱜᱟᱹᱰᱤ ᱵᱟᱝ ᱪᱟᱞᱟᱜ-ᱟ ᱛᱚ ᱚᱱᱠᱟ ᱡᱟᱭᱜᱟ ᱨᱮᱫᱚ ᱦᱟᱸᱜ ᱱᱚᱣᱟ ᱱᱟᱦᱮᱞ ᱛᱮᱜᱮ ᱦᱟᱸᱜ ᱠᱚ ᱥᱤ ᱵᱟᱲᱟᱭᱫᱟ ᱦᱟᱸᱜ
ᱦᱮᱸ ᱤᱱᱟ ᱹ ᱠᱚᱨᱮ ᱦᱚᱸ ᱟᱠᱟ ᱡᱟᱭᱜᱟ ᱨᱮᱫᱚ ᱜᱟᱹᱰᱤ ᱵᱟᱝ ᱪᱟᱞᱟᱜ ᱠᱷᱟᱱ ᱚᱱᱟ ᱱᱟᱦᱮᱞ ᱛᱮ ᱢᱟᱱᱮ ᱰᱟᱝᱨᱟ ᱠᱚᱦᱚᱸ ᱟᱹᱰᱤ ᱠᱚᱢ ᱜᱮᱭᱟ ᱟᱨᱠᱤ ᱚᱱᱠᱟ ᱟᱹᱰᱤ ᱢᱤᱫ ᱵᱟᱨᱭᱟ ᱜᱮ ᱢᱮᱱᱟᱜ ᱠᱚᱣᱟ ᱟᱨᱠᱤ ᱱᱟᱦᱮᱞ ᱫᱚ
ᱟᱪᱪᱷᱟ ᱟᱪᱪᱷᱟ ᱦᱮᱸ ᱟᱞᱮᱥᱮᱫ ᱦᱚᱸ ᱚᱱᱮ ᱚᱱᱠᱟ ᱫᱷᱟᱨᱟ ᱜᱮ ᱜᱟᱹᱭ ᱰᱟᱝᱨᱟ ᱦᱚᱸ ᱟᱹᱰᱤ ᱠᱚᱢ ᱦᱚᱲ ᱠᱚ ᱟᱹᱥᱩᱞᱮᱫ ᱠᱚᱣᱟ, ᱮᱱᱛᱮ ᱚᱱᱟ ᱨᱮᱫᱚ ᱢᱤᱫᱴᱮᱱ ᱡᱷᱟᱢᱮᱞᱟ ᱞᱮᱠᱟ ᱢᱮᱱᱟᱜᱼᱟ᱾ ᱫᱤᱱᱟᱹᱢ ᱫᱤᱱ ᱡᱚᱢ ᱧᱩ ᱚᱪᱚᱭᱮᱢ ᱩᱱᱤ ᱦᱚᱸ, ᱟᱛᱤᱧ ᱤᱫᱤᱭᱮᱢ ᱥᱮ ᱱᱚᱝᱠᱟ ᱜᱩᱯᱤ ᱜᱟᱹᱭ ᱜᱩᱯᱤ ᱠᱚ ᱦᱩᱭᱩᱜᱼᱟ᱾ ᱟᱭᱢᱟ ᱞᱮᱠᱟᱱ ᱟᱨ ᱱᱮᱛᱟᱨ ᱫᱚ ᱦᱚᱲ ᱠᱚ ᱦᱚᱸ ᱠᱚ ᱟᱹᱰᱤ ᱠᱚ ᱟᱞᱥᱤ ᱪᱟᱵᱟᱜ ᱠᱟᱱᱟ, ᱥᱮ ᱢᱮᱱ ᱫᱟᱲᱮᱭᱟᱜᱼᱟ, ᱠᱷᱩᱲᱭᱟᱹ ᱪᱟᱵᱟᱜ ᱠᱟᱱᱟ ᱠᱚ᱾
ᱦᱳᱭ ᱦᱳᱭ᱾
ᱟᱫᱚ ᱚᱱᱮ ᱚᱱᱠᱟ ᱠᱷᱟᱹᱛᱤᱨ ᱛᱮ ᱟᱹᱰᱤ ᱠᱚᱢ ᱦᱚᱲ ᱱᱚᱝᱠᱟᱱ ᱡᱟᱦᱟᱱᱟᱜ ᱟᱹᱥᱩᱞ ᱠᱚᱠᱚ ᱟᱹᱥᱩᱞᱮᱫ ᱠᱚᱣᱟ ᱱᱚᱝᱠᱟᱱ
ᱦᱮᱸᱻ
ᱡᱟᱹᱥᱛᱤ ᱫᱚᱢ ᱢᱮᱱ ᱫᱟᱲᱮᱭᱟᱜᱼᱟ, ᱱᱚᱣᱟ ᱢᱮᱨᱚᱢ ᱠᱚᱦᱟᱸᱜ ᱠᱚ ᱟᱹᱥᱩᱞᱮᱫ ᱠᱚᱣᱟ ᱟᱞᱮᱥᱮᱫ ᱫᱚ᱾
ᱦᱮᱸ ᱟᱞᱮ ᱱᱮ ᱱᱟᱠᱷᱟ ᱢᱮᱞᱚᱢ ᱫᱚ ᱵᱷᱟᱞᱮ ᱜᱮ ᱠᱚ ᱟᱹᱥᱩᱞᱮᱫ ᱠᱚᱣᱟ ᱟᱨ᱾ ᱟᱨ ᱱᱤᱛᱚᱜ ᱫᱚ ᱦᱟᱸᱜ ᱱᱚᱛᱮ ᱫᱚ ᱦᱟᱸᱜ ᱜᱟᱹᱭ ᱰᱟᱝᱨᱟ ᱦᱚᱸ ᱟᱹᱰᱤ ᱠᱚᱢ ᱜᱮᱠᱚ ᱟᱹᱥᱩᱞ ᱠᱚᱣᱟᱟᱸᱜ ᱠᱚᱱ ᱱᱚᱜᱼᱚ ᱱᱚᱝᱠᱟ ᱜᱟᱹᱭ ᱰᱟᱝᱨᱟ ᱫᱟᱢ ᱵᱟᱝ ᱧᱟᱢᱚᱜ ᱠᱟᱱᱟ
ᱦᱩᱸ ᱦᱩᱸ᱾
ᱟ ᱡᱮᱴᱟ ᱱᱟᱣᱟ ᱥᱚᱨᱠᱟᱨ ᱵᱚᱞᱚ ᱠᱟᱛᱮᱜ
ᱮᱠᱟᱞ-ᱮᱠᱟᱞ ᱦᱮᱸ ᱢᱟᱱᱮ ᱜᱟᱹᱭ ᱰᱟᱝᱨᱟ ᱫᱚ ᱟᱹᱰᱤ ᱡᱟᱹᱥ ᱭᱤ ᱢᱟᱱᱮ ᱫᱷᱮᱭᱟᱱᱟᱭ ᱦᱩᱭᱩᱜᱼᱟ, ᱟᱹᱰᱤ ᱡᱟᱹᱥᱛᱤ ᱡᱚᱢ ᱧᱩ ᱠᱚ ᱮᱢᱟᱭ ᱦᱩᱭᱩᱜᱼᱟ, ᱟᱨ ᱚᱱᱟ ᱜᱩᱯᱤ ᱯᱤᱭᱮᱢ ᱦᱟᱱᱛᱮ ᱱᱟᱛᱮ ᱟᱨ ᱚᱱᱮ ᱚᱝᱠᱟ ᱫᱟᱢ ᱵᱟᱢ ᱧᱟᱢᱟ᱾ ᱛᱚᱵᱮ ᱞᱚᱥ ᱞᱮᱠᱟ ᱵᱩᱡᱷᱟᱹᱜᱼᱟ ᱯᱷᱟᱭᱫᱟ ᱵᱟᱢ ᱵᱩᱡᱷᱟᱹᱣᱟ᱾
ᱞᱚᱥ ᱞᱮᱠᱟ ᱢᱟᱱᱮ ᱯᱩᱪᱩᱨ ᱞᱚᱥ᱾
ᱮᱠᱟᱞ ᱮᱠᱟᱞ ᱟᱨ ᱱᱚᱣᱟ ᱢᱮᱨᱚᱢ ᱫᱚ ᱦᱟᱸᱜ ᱫᱟᱢ ᱦᱚᱸ ᱟᱹᱰᱤ ᱡᱟᱹᱥᱛᱤ ᱠᱚ ᱫᱟᱢᱚᱜ ᱜᱮᱭᱟ, ᱟᱨ ᱟᱹᱰᱤ ᱡᱟᱥᱛᱮ ᱫᱮᱠᱷᱵᱷᱟᱞ ᱨᱮᱱᱟᱜ ᱟᱹᱰᱤ ᱤᱭᱟᱹ ᱵᱟᱹᱱᱩᱜᱼᱟ᱾ ᱠᱷᱟᱹᱞᱤ ᱯᱟᱞᱟ ᱟᱹᱜᱩᱭᱣᱟᱭ ᱢᱮ, ᱜᱮᱫ ᱟᱹᱜᱩᱣᱟᱭ ᱢᱮ, ᱵᱟᱠᱷᱟᱡ ᱡᱟᱦᱟᱸ ᱛᱤᱥ ᱫᱚ ᱱᱚᱝᱠᱟ ᱠᱷᱩᱱᱴᱟᱹᱣ ᱠᱟᱭ ᱢᱮᱦᱚᱸ ᱜᱟᱱᱚᱜ ᱜᱮᱭᱟ᱾
ᱦᱮᱸᱻ
ᱮᱵᱟᱨ ᱜᱤ ᱡᱮᱢᱚᱱ ᱦᱚᱸᱜᱼᱚᱭ ᱡᱮᱴᱟ ᱠᱚ ᱢᱮᱛᱟᱣ ᱠᱚ ᱠᱟᱱ ᱢᱩᱥᱞᱟᱹ ᱨᱮ ᱟᱨᱠᱤ
ᱦᱩᱸ ᱦᱩᱸ᱾
ᱩᱝᱠᱩ ᱢᱩᱥᱞᱟᱹ ᱟᱨᱠᱤ ᱡᱮᱢᱚᱱ ᱱᱚᱜᱼᱚᱭ ᱰᱟᱝᱨᱟ ᱜᱚᱡ ᱢᱟᱱᱟ ᱵᱟᱭ ᱜᱚᱡ ᱦᱚᱪᱚ ᱞᱮᱫ ᱠᱚᱣᱟ ᱮᱭ ᱠᱟᱨᱚᱱᱟᱜ ᱛᱮ ᱱᱚᱛᱮ ᱦᱚᱸ ᱰᱟᱝᱨᱟ ᱫᱟᱢ ᱠᱚᱢᱟᱣ ᱠᱟᱱᱟ᱾
ᱟᱨ ᱠᱤᱪᱷᱩᱴᱟ ᱦᱚᱲᱟᱜ ᱦᱚᱸ ᱟᱹᱰᱤ ᱤᱭᱟᱹ ᱟᱨᱠᱤ ᱢᱚᱱᱮᱨᱮ ᱟᱹᱰᱤ ᱤᱭᱟᱹ ᱜᱮ ᱡᱮᱢᱚᱱ ᱱᱮ ᱦᱚᱲᱟᱜ ᱱᱮ ᱦᱚᱲ ᱜᱤ ᱟᱨᱠᱤ ᱚᱲᱟᱜ ᱨᱮ ᱱᱚᱝᱠᱟ ᱟᱴᱴᱤ ᱰᱟᱝᱨᱟ ᱢᱮᱱᱟᱜ ᱠᱚᱣᱟ᱾ ᱛᱚ ᱚᱱᱟᱜᱮ ᱟᱵᱚ ᱫᱚ ᱢᱮᱱᱮᱫ ᱠᱟᱱ ᱛᱟᱸᱦᱮᱱᱟ ᱠᱤᱪᱷᱩ ᱟᱹᱠᱷᱨᱤᱧ ᱠᱚᱢᱟᱟᱣ ᱠᱚ ᱦᱩᱭᱩᱜᱼᱟ, ᱟᱨ ᱫᱟᱢ ᱴᱟᱢ ᱵᱟᱝ ᱧᱟᱢᱚᱜ ᱠᱟᱱᱛᱮ ᱪᱮᱠᱟ ᱠᱚᱢ ᱫᱚᱦᱚ ᱠᱟᱠᱚ ᱦᱩᱭᱩᱜ ᱠᱟᱱᱟ ᱩᱱᱠᱩ ᱦᱚᱸ᱾
ᱦᱮᱸ ᱢᱟᱱᱮ ᱚᱱᱮ ᱚᱱᱠᱟ ᱟᱭᱢᱟ ᱡᱤᱱᱤᱥ ᱢᱮᱱᱟᱜ ᱜᱮᱭᱟ ᱥᱟᱨᱠᱟᱨ ᱯᱟᱦᱴᱟ ᱥᱮᱫ ᱠᱷᱚᱱ ᱥᱮ ᱟᱭᱢᱟ ᱞᱮᱠᱟᱱ ᱱᱚᱝ ᱠᱟᱱ ᱢᱮᱱᱟᱜ ᱜᱮᱭᱟ, ᱟᱫᱚ ᱡᱚᱛᱚ ᱢᱟ ᱦᱟᱸᱟᱜ ᱨᱚᱲ ᱵᱟᱝ ᱜᱟᱱᱚᱜᱼᱟ, ᱱᱚᱣᱟ ᱤᱭᱟᱹ ᱨᱮ ᱦᱟᱸᱜ ᱟᱠᱷᱲᱟ ᱨᱮ᱾
ᱦᱮᱸ ᱦᱮᱸ ᱦᱮᱸ᱾
ᱟᱫᱚ ᱛᱚᱵᱮ ᱟᱯᱮ ᱥᱮᱫ ᱪᱮᱜ ᱠᱚ ᱟᱨᱦᱚᱸ ᱠᱚ ᱟᱹᱥᱩᱞ ᱵᱟᱲᱟᱭᱮᱫ ᱠᱚᱣᱟ? ᱟᱞᱮ ᱥᱮᱫ ᱱᱟᱜ ᱡᱩᱫᱤ ᱞᱟᱹᱭ ᱞᱮᱠᱷᱟᱡ ᱫᱚ ᱦᱟᱸᱜ ᱱᱚᱣᱟ ᱢᱮᱨᱚᱢ ᱠᱮ ᱥᱚᱸᱜᱮ ᱥᱚᱸᱜᱮ ᱛᱮ ᱱᱚᱣᱟ ᱪᱮᱜᱠᱩ ᱢᱮᱱᱟ ᱥᱩᱠᱨᱤᱦ ᱟᱹᱰᱤ ᱡᱟᱹᱥᱛᱤ ᱠᱚ ᱟᱹᱥᱩᱞᱮᱫ ᱠᱚᱣᱟ᱾ ᱮᱱᱛᱮᱷ ᱥᱩᱠᱨᱤ ᱫᱟᱢ ᱫᱚ, ᱟᱹᱰᱤ ᱡᱟᱹᱥᱛᱤ ᱫᱟᱢᱚᱜ ᱠᱟᱱᱟ ᱥᱩᱠᱨᱤ ᱡᱤᱞ ᱫᱚ᱾
ᱟᱵᱚ ᱱᱟᱹ ᱱᱟᱠᱷᱟ ᱦᱚᱸ ᱥᱩᱠᱨᱤ ᱡᱤᱞ ᱫᱚ ᱟᱹᱰᱤ ᱜᱤ ᱡᱟᱹᱥᱛᱤ ᱜᱤ ᱤᱭᱟᱹ ᱜᱮᱭᱟ ᱟᱨᱠᱤ᱾ ᱟᱨ ᱟᱵᱩ ᱢᱟᱢ ᱵᱟᱲᱟᱭ ᱜᱮ ᱵᱟᱯᱞᱟ ᱵᱤᱦᱟᱨ ᱨᱮ ᱢᱟ ᱚᱱᱟ ᱠᱚ ᱞᱟᱜᱟᱜ ᱜᱮᱭᱟ᱾
ᱮᱠᱟᱞ ᱮᱠᱟᱞ, ᱱᱚᱣᱟ ᱥᱩᱠᱨᱤ ᱠᱚ ᱢᱮᱨᱚᱢ ᱠᱚᱫᱚ ᱟᱹᱰᱤ ᱡᱟᱹᱥᱛᱤ ᱜᱮ ᱦᱟᱸᱟᱜ ᱟᱨ ᱥᱩᱠᱨᱤ ᱡᱤᱞ ᱫᱚ ᱟᱹᱰᱤ ᱥᱤᱵᱤᱞ ᱦᱚᱲ ᱦᱚᱸ ᱟᱹᱰᱤ ᱥᱤᱵᱤᱞ ᱠᱚᱣᱟ ᱦᱚᱸ ᱟᱹᱰᱤ ᱡᱟᱹᱥ ᱛᱤᱜ ᱫᱚᱨ ᱠᱟᱱᱟ ᱧᱮᱛᱟᱨ ᱫᱚ ᱟᱞᱮ ᱥᱮᱫ ᱦᱟᱸᱜ᱾ ᱮᱠᱟᱞ ᱟᱞᱮᱥᱮᱜ ᱫᱚ ᱦᱟᱸᱜ ᱱᱚᱣᱟ ᱪᱟᱨᱥᱚ ᱠᱤᱞᱚ ᱚᱝᱠᱟ ᱵᱟᱲᱦᱟᱣ ᱟᱠᱟᱱᱟ ᱥᱩᱠᱨᱤ ᱡᱤᱞᱮᱢ ᱢᱮᱱ ᱫᱟᱲᱮᱭᱟᱜᱼᱟ᱾
ᱚ ᱱᱚᱛᱮ ᱫᱚ ᱤᱱᱟᱹᱜ ᱫᱷᱟᱹᱵᱤᱡ ᱵᱟᱝ ᱪᱟᱞᱟᱣ ᱠᱟᱱᱟ, ᱟᱨ ᱮᱭ ᱦᱟᱭᱮᱥᱴ ᱛᱤᱱᱥᱚ ᱟᱨ ᱥᱟᱲᱮ ᱛᱤᱱᱥᱚ ᱠᱷᱚᱡ ᱪᱮ ᱛᱟᱱ ᱫᱚ ᱵᱟᱭ ᱨᱟᱠᱟᱵ ᱫᱟᱲᱮᱭᱟᱜ ᱠᱟᱱᱟ ᱟᱨᱠᱤ᱾
ᱟᱪᱪᱷᱟ ᱟᱪᱪᱷᱟ ᱦᱮᱸ ᱢᱟᱱᱮ ᱱᱚᱝᱠᱟ ᱛᱟᱦᱮᱱ ᱜᱮᱭᱟ ᱥᱟᱲᱮ ᱛᱤᱱᱥᱚ ᱫᱷᱟᱹᱨᱤᱡ ᱟᱨᱦᱚᱸ ᱧᱤᱛᱚᱜ ᱫᱚ ᱦᱟᱸᱜ ᱱᱚᱣᱟ ᱪᱟᱨᱥᱚ ᱛᱤᱭᱟᱹᱜ ᱠᱟᱜ ᱜᱮᱭᱟ᱾ ᱟᱨ ᱥᱟᱲᱮ ᱪᱟᱨᱥᱚ ᱫᱷᱟᱹᱨᱤᱡ ᱱᱚᱠᱟᱭ ᱛᱤᱭᱟᱹᱜ ᱫᱟᱲᱮᱜ ᱫᱟᱲᱮᱜ ᱜᱮᱭᱟ ᱟᱞᱮ ᱥᱮᱜ ᱫᱚ ᱦᱟᱸᱜ᱾ ᱮᱱᱛᱮᱜ ᱱᱚᱝᱠᱟᱱ ᱡᱚᱢ ᱦᱚᱲ ᱦᱚᱸ ᱟᱭᱢᱟ ᱢᱮᱱᱟᱜ ᱠᱚᱣᱟ ᱟᱨ ᱠᱤᱨᱤᱧ ᱦᱚᱲ ᱟᱹᱠᱷᱨᱤᱧ ᱦᱚᱲ ᱦᱟᱸᱜ ᱠᱚᱢᱚᱜ ᱠᱟᱱᱟ ᱠᱚ ᱦᱟᱸᱜ ᱚᱱᱟ ᱠᱷᱟᱹᱛᱤᱨ ᱛᱮᱜᱮ ᱯᱟᱥᱮᱜ
ᱟᱪᱪᱷᱟ ᱦᱳᱭ ᱟᱨ ᱱᱚᱛᱮ ᱫᱚ ᱥᱠᱨᱤᱧ ᱦᱚᱸ ᱟᱹᱰᱤ ᱮᱵᱮᱞ ᱮᱵᱮᱞ᱾
ᱚᱱᱠᱟ ᱦᱟᱹᱴᱭᱮ ᱡᱤᱞ ᱵᱟᱝ ᱪᱟᱵᱟᱜ ᱛᱮ ᱥᱚᱥᱛᱟ ᱢᱚᱥᱛᱟ ᱛᱮᱠᱚ ᱟᱹᱠᱷᱨᱤᱧᱟ ᱦᱚᱴᱚ ᱠᱚᱜᱼᱟ᱾
ᱟᱪᱪᱷᱟ ᱪᱷᱟ ᱪᱷᱟ᱾ ᱟᱞᱮ ᱥᱮᱫ ᱫᱚ ᱦᱟᱸᱜ ᱱᱚᱶᱟ ᱟᱹᱰᱤ ᱡᱟᱹᱥᱛᱤ ᱜᱮ ᱱᱚᱶᱟ ᱥᱩᱠᱨᱤ ᱡᱤᱞ ᱡᱚᱢ ᱞᱟᱹᱜᱤᱫ ᱦᱚᱲ ᱫᱚ ᱢᱮᱱᱟᱜ ᱟᱨ ᱟᱹᱠᱷᱨᱤᱧ ᱞᱮᱠᱟ ᱫᱚᱢ ᱢᱮᱱ ᱞᱮᱠᱷᱟᱱ ᱫᱚ ᱟᱹᱰᱤ ᱠᱚᱢ ᱱᱚᱣᱟ ᱦᱚᱸᱚᱢ ᱢᱮᱱ ᱫᱟᱲᱮᱭᱟᱜᱼᱟ᱾ ᱢᱮᱨᱚᱢ ᱢᱟ ᱮᱱ ᱦᱚᱸ ᱡᱟᱹᱥᱛᱤ ᱦᱚᱲ ᱠᱚ ᱟᱹᱥᱩᱞ ᱠᱚᱜᱮ ᱟᱫᱚ ᱥᱩᱠᱨᱤ ᱟᱹᱥᱩᱞ ᱫᱚ ᱟᱫᱚᱢ ᱠᱚᱫᱚ ᱢᱚᱡᱽ ᱵᱟᱠᱚ ᱟᱹᱠᱟᱹᱜ ᱠᱚᱣᱟ ᱡᱮ ᱦᱟᱱᱛᱮ ᱱᱷᱟᱛᱮ ᱤᱭᱟᱹ ᱵᱟᱲᱟᱭᱟᱢ ᱧᱮᱞ ᱵᱟᱲᱟᱭᱟᱭ ᱢᱮ ᱟᱹᱣᱨᱤᱤᱜᱮ ᱫᱟᱬᱟᱱᱟ ᱪᱤᱠᱟᱹᱣᱟᱭ ᱟᱨ ᱟᱭᱢᱟ ᱤᱭᱟᱹ ᱮᱢᱟᱱ ᱡᱤᱱᱤᱥ ᱨᱮᱠᱚ ᱪᱟᱞᱟᱜ ᱟ ᱛᱚ ᱚᱱᱟ ᱦᱚᱸ ᱵᱟᱠᱚ ᱠᱩᱥᱤᱭᱟᱜᱼᱟ ᱟᱫᱚᱢ ᱡᱤᱱᱤᱥ ᱟᱫᱚᱢ ᱦᱚᱲ ᱠᱚᱫᱚ ᱦᱟᱸᱜ ᱚᱱᱟ ᱠᱷᱟᱹᱛᱤᱨ ᱛᱮᱜᱮ ᱠᱚᱢ ᱠᱚ ᱟᱹᱥᱩᱞᱮᱫ ᱠᱚᱣᱟ ᱟᱨ ᱥᱩᱠᱨᱤ ᱟᱹᱥᱩᱞ ᱨᱮᱦᱚᱸ ᱢᱮᱱ ᱞᱮᱠᱷᱟᱡ ᱫᱚ ᱯᱷᱟᱭᱫᱟ ᱫᱚ ᱢᱮᱱᱟᱜ ᱜᱮᱭᱟ ᱢᱤᱫ ᱵᱟᱨ ᱦᱚᱲᱤᱧ ᱧᱮᱞ ᱵᱟᱲᱟ ᱟᱠᱟᱫ ᱠᱚᱣᱟ ᱵᱚᱞᱮ ᱢᱤᱫ ᱫᱷᱟᱣ ᱛᱮ ᱱᱚᱶᱟ ᱯᱚᱸᱫᱽᱨᱚ ᱵᱤᱥ ᱴᱤᱡ ᱠᱚ ᱟᱹᱥᱩᱞᱮᱫ ᱩᱱᱠᱩ ᱫᱚ ᱟᱹᱰᱤ ᱡᱟᱹᱥᱛᱤ ᱜᱮᱠᱚ ᱯᱷᱟᱭᱫᱟ ᱮᱫᱟ ᱦᱟᱸᱜ ᱟᱫᱚ ᱱᱚᱜᱼᱚᱭ ᱱᱚᱝᱠᱟ ᱫᱚ ᱟᱹᱰᱤ ᱠᱚᱢ ᱩᱱᱠᱩ ᱦᱚᱲ ᱠᱚ ᱟᱹᱥᱩᱞᱮᱫ ᱠᱚᱣᱟ ᱵᱚᱞᱮ ᱢᱤᱫ ᱫᱷᱟᱣ ᱨᱮ ᱱᱚᱶᱟ ᱯᱚᱱᱫᱽᱨᱚ ᱵᱤᱥ ᱴᱤᱡ ᱜᱟᱱ ᱟᱹᱥᱩᱞ ᱠᱷᱟᱱᱡ ᱟᱹᱥᱩᱞᱮᱭᱟ ᱵᱟᱨᱭᱟ ᱜᱟᱱ ᱥᱮ ᱯᱮᱭᱟ ᱜᱟᱱ ᱚᱱᱟ ᱠᱚ ᱡᱟᱹᱥᱛᱤ ᱫᱚ ᱦᱟᱸᱜ ᱵᱟᱝᱜᱮ
ᱦᱟᱸ ᱟᱞᱮ ᱱᱮ ᱱᱟᱠᱷᱟ ᱦᱚᱸ ᱟᱨᱠᱤ ᱡᱟᱹᱥᱛᱤ ᱫᱚ ᱚᱱᱠᱟ ᱫᱚ ᱵᱟᱹᱱᱩᱜ ᱠᱚᱣᱟ ᱦᱟᱭᱥ ᱵᱟᱨᱭᱟ ᱯᱮᱭᱟ ᱟᱥᱩᱞᱮᱫ ᱠᱚᱣᱟᱜ ᱟᱼ ᱟᱨ ᱚᱱᱮ ᱚᱱᱠᱟ ᱟᱹᱥᱩᱞ ᱫᱚ ᱢᱟᱱᱮ ᱢᱮᱱ ᱜᱮᱭᱟ ᱠᱚ ᱟᱨᱠᱤ ᱚᱱᱮ ᱚᱱᱠᱟ ᱨᱩᱣᱟᱹ ᱦᱤᱡᱩᱜ ᱠᱟᱱ ᱠᱷᱟᱱ ᱟᱨ ᱥᱩᱠ ᱥᱩᱠᱨᱤ ᱵᱟᱠᱚ ᱵᱟᱧᱪᱟᱜ ᱠᱟᱱᱟ ᱜᱚᱡ ᱜᱤᱰᱤᱜ ᱠᱟᱱᱟ ᱠᱚ ᱨᱟᱱ ᱠᱚ ᱨᱮᱭᱟᱜ ᱵᱮᱵᱚᱥᱛᱟ ᱚᱱᱠᱟ ᱠᱷᱩᱵ ᱮᱠᱴᱟ ᱵᱟᱹᱱᱩᱜᱼᱟ ᱛᱚ
ᱦᱮᱸ ᱢᱮᱱ ᱫᱟᱲᱮᱭᱟᱜᱢ ᱱᱚᱶᱟ ᱫᱚ ᱢᱤᱫᱴᱟᱝ ᱵᱤᱡᱽᱱᱮᱥ ᱞᱮᱠᱟ ᱠᱟᱱᱟ ᱟᱨ ᱵᱤᱡᱽᱱᱮᱥ ᱞᱟᱹᱜᱤᱫ ᱟ ᱡᱟᱹᱥᱛᱤ ᱛᱤᱢ ᱵᱤᱡᱽᱱᱮᱥ ᱠᱷᱟᱡ ᱫᱚ ᱢᱟᱱᱮ ᱡᱟᱹᱥᱛᱤ ᱦᱚᱸ ᱞᱚᱥ ᱦᱩᱭ ᱫᱟᱲᱮᱭᱟᱛᱟᱢ ᱜᱮᱭᱟ ᱚᱱᱮ ᱚᱱᱟ ᱨᱮᱱᱟᱜ ᱢᱤᱫ ᱴᱮᱱ ᱵᱚᱛᱚᱨ ᱢᱮᱱᱟᱜᱼᱟ ᱡᱟᱹᱥᱛᱤᱢ ᱠᱩᱨᱩᱢᱴᱩ ᱞᱮᱠᱷᱟᱡ ᱢᱟ ᱞᱚᱥ ᱦᱚᱸ ᱡᱟᱹᱥᱛᱤ ᱦᱩᱭ ᱫᱟᱲᱮᱭᱟᱜᱼᱟ ᱟᱫᱚ ᱚᱱᱟᱛᱮ ᱠᱚᱢ ᱠᱚ ᱟᱹᱥᱩᱞᱮᱫ ᱠᱚᱣᱟ ᱚᱱᱮ ᱚᱱᱟ ᱨᱮᱱᱟᱜ ᱢᱤᱫᱴᱮᱱ ᱠᱟᱨᱚᱱ ᱠᱟᱱ ᱜᱮᱭᱟ ᱦᱟᱸᱜ ᱟᱨ ᱥᱤᱢ ᱠᱚ ᱯᱟᱣᱨᱟ ᱠᱚ ᱪᱮᱫᱞᱮᱠᱟ ᱟᱯᱮ ᱥᱮᱫ ᱠᱚ ᱟᱹᱥᱩᱞ ᱵᱟᱲᱟᱭᱮᱫ ᱠᱚᱜᱮᱭᱟ ᱦᱮᱸ
ᱦᱮᱸ ᱥᱤᱢ ᱠᱚ ᱯᱟᱣᱨᱟ ᱠᱚᱫᱚ ᱟᱵᱚ ᱦᱚᱲ ᱫᱚ ᱟᱨᱠᱤ ᱯᱟᱣᱨᱟ ᱠᱚᱫᱚ ᱟᱹᱰᱤ ᱠᱚᱢ ᱜᱮᱠᱚ ᱟᱹᱥᱩᱞ ᱠᱚᱣᱟ ᱛᱚᱵᱮ ᱥᱤᱢ ᱫᱚ ᱟᱹᱰᱤ ᱡᱟᱹᱥᱛᱤ ᱜᱮᱠᱚ ᱟᱹᱥᱩᱞᱮᱫ ᱠᱚᱣᱟ ᱦᱮᱸ ᱦᱮᱸ ᱦᱮᱸ
ᱚᱠᱚᱭ ᱚᱲᱟᱜ ᱨᱮᱦᱚᱸ ᱵᱟᱝ ᱵᱚᱞᱮ ᱥᱤᱢ ᱵᱟᱹᱱᱩᱜ ᱠᱚᱣᱟ ᱥᱤᱢ ᱫᱚ ᱡᱚᱛᱚ ᱚᱲᱟᱜ ᱨᱮᱜᱮ ᱦᱟᱸᱜ
ᱥᱤᱢ ᱫᱚ ᱮᱠᱫᱚᱢ ᱮᱵᱮᱞᱮᱵᱮᱞ
ᱟᱨ ᱟᱯᱱᱟᱨ ᱡᱚᱢ ᱞᱮᱠᱟ ᱛᱟᱦᱮᱱᱟ ᱡᱟᱣᱜᱮ ᱛᱷᱚᱲᱟ ᱜᱟᱱ ᱥᱟᱨᱮᱡ ᱠᱚᱫᱚ ᱠᱚ ᱟᱹᱷᱨᱤᱧ ᱠᱚ ᱟᱹᱠᱷᱨᱤᱧ ᱠᱚᱣᱟ
ᱦᱮᱸ ᱡᱟᱜᱤ ᱥᱟᱨᱮᱡ ᱠᱚ ᱛᱟᱦᱮᱱ ᱩᱱᱠᱩ ᱫᱚ ᱡᱚᱢ ᱞᱟᱹᱜᱤᱫ ᱟᱨ ᱠᱤᱪᱷᱩ ᱫᱚ ᱟᱠᱷᱨᱤᱧ ᱞᱟᱹᱜᱤᱫ
ᱮᱠᱟᱞ
ᱚᱱᱛᱮ ᱪᱮᱫᱞᱮᱠᱟ ᱥᱤᱢ ᱠᱚᱨᱮᱱᱟᱜ?
ᱡᱟᱦᱟᱱᱟᱜ ᱜᱮᱵᱚᱱ ᱟᱹᱥᱩᱞᱮᱫ ᱠᱚ ᱟᱫᱚ ᱡᱟᱹᱥᱛᱤ ᱧᱚᱜ ᱠᱚᱵᱚᱱ ᱟᱹᱥᱩᱞ ᱠᱮᱠᱚ ᱠᱷᱟᱡ ᱛᱚ ᱢᱚᱡᱽ ᱛᱮ ᱡᱚᱛᱚᱱ ᱞᱮᱠᱷᱟᱡ ᱫᱚ ᱞᱚᱥ ᱫᱚ ᱵᱟᱹᱱᱩᱜᱼᱟᱟᱸᱜ ᱢᱚᱡᱽ ᱛᱮ
ᱦᱮᱸ ᱢᱚᱸᱡ ᱛᱮ ᱡᱚᱛᱚᱱ ᱠᱟᱛᱮ ᱞᱚᱥ ᱫᱚ ᱵᱟᱝ ᱦᱩᱭᱩᱜᱼᱟ ᱚᱱᱛᱮ ᱩᱱᱠᱩ ᱫᱤᱥᱤ ᱥᱤᱢ ᱪᱮᱫ ᱞᱮᱠᱟ ᱠᱤᱞᱟᱹ ᱠᱚ ᱪᱟᱞᱟᱜ ᱠᱟᱱᱟ ᱚᱱᱟ ᱠᱚᱨᱮ
ᱫᱮᱥᱤ ᱥᱤᱢ ᱥᱤᱢ ᱥᱟᱺᱰᱤ ᱢᱮᱱᱠᱷᱟᱱ ᱢᱟ ᱦᱟᱡᱟᱨ ᱴᱟᱠᱟ ᱚᱱᱟ, ᱫᱟᱢᱚᱜ ᱜᱮᱭᱟ ᱠᱚ ᱚᱱᱠᱟ ᱟᱴᱥᱚ ᱦᱟᱡᱟᱨ ᱴᱟᱠᱟ ᱵᱟᱨᱚ ᱥᱚ ᱚᱱᱠᱟ ᱫᱷᱟᱹᱨᱤᱡ ᱠᱚ ᱫᱟᱢᱚᱜ ᱜᱮᱭᱟ, ᱟᱯᱮ ᱥᱮᱫ ᱪᱮᱫ ᱞᱮᱠᱟ ᱦᱟᱸᱜ ᱛᱟᱚᱵᱮ?
ᱟᱞᱮ ᱥᱮᱫ ᱫᱚ ᱟᱹᱰᱤ ᱠᱚᱢ ᱜᱮ ᱱᱤᱝᱠᱟ, ᱪᱷᱚᱭ ᱥᱚ ᱴᱟᱠᱟ ᱠᱤᱞᱳ,
ᱟᱪᱪᱷᱟ ᱟᱪᱪᱷᱟ ᱠᱤᱞᱳ ᱦᱤᱥᱟᱹᱵ ᱛᱮᱫᱚ ᱵᱟᱹᱧ ᱞᱟᱹᱭ ᱫᱟᱲᱮᱭᱟᱜᱼᱟ ᱦᱟᱸᱜ ᱵᱟᱹᱧ ᱠᱩᱞᱤ ᱵᱟᱲ ᱟᱠᱟᱫ ᱠᱚᱣᱟ ᱢᱟᱱᱮ ᱢᱤᱫ ᱤᱭᱟᱹᱨᱮ ᱵᱚᱞᱮ, ᱢᱤᱫ ᱥᱤᱢ ᱥᱟᱺᱰᱤ ᱨᱮ ᱱᱚᱝᱠᱟ ᱵᱟᱨᱚᱥᱚ ᱦᱟᱡᱟᱨ ᱴᱟᱠᱟ ᱦᱮᱸ ᱦᱮᱸ ᱚᱱᱮ ᱚᱱᱠᱟ,
ᱟᱞᱮᱥᱮᱫ ᱫᱚ ᱚᱝᱠᱟ ᱫᱚ ᱵᱟᱠᱚ ᱠᱤᱨᱤᱧ ᱠᱚᱣᱟ ᱱᱚᱝᱠᱟ ᱠᱚ ᱠᱤᱨᱤᱧ ᱠᱚᱣᱟ ᱠᱤᱞᱳ ᱛᱤᱱᱟᱹᱜ ᱠᱤᱞᱳ ᱢᱤᱫᱴᱮᱡ ᱥᱤᱢ ᱥᱟᱺᱰᱤ ᱦᱚᱸ ᱥᱚᱸᱜᱮᱭᱟᱠᱚ ᱛᱤᱱᱟᱹᱜ ᱠᱤᱞᱳ ᱦᱳᱭᱳᱜ ᱠᱟᱱᱟᱭ᱾
ᱦᱩᱸ ᱦᱩᱸ ᱱᱚᱝᱠᱟᱱ ᱫᱮᱥᱤ ᱥᱤᱢ ᱫᱚᱦᱟᱸᱜ ᱟᱹᱰᱤ ᱠᱚᱢ ᱦᱟᱹᱴᱤᱭᱟᱹ ᱠᱚᱨᱮ ᱫᱚᱧ ᱧᱮᱞ ᱵᱟᱲᱟ ᱟᱠᱟᱫ ᱠᱚ ᱠᱚᱢ ᱠᱚ ᱟᱹᱠᱷᱨᱤᱧ ᱠᱚᱣᱟ᱾ ᱡᱟᱠ ᱡᱟᱦᱟᱸᱭ ᱚᱱᱠᱟ ᱡᱟᱹᱨᱩᱲ ᱢᱮᱱᱟᱜ ᱛᱟᱭᱟ ᱵᱚᱞᱮ ᱫᱮᱥᱤ ᱥᱤᱢ ᱠᱤᱨᱤᱧ ᱛᱚᱵᱮ ᱯᱩᱨᱟᱹᱣᱮ ᱠᱤᱨᱤᱧᱮᱭᱟ ᱥᱮ ᱫᱚ ᱦᱟᱸᱜ ᱡᱤᱞ ᱱᱚᱣᱟ ᱠᱩᱴᱤ ᱠᱟᱛᱮᱫ ᱫᱚ ᱦᱟᱸᱜ ᱵᱟᱠᱚ, ᱟᱹᱠᱷᱨᱤᱧᱮᱫ ᱠᱚᱣᱟ ᱟᱹᱠᱷᱨᱤᱧᱮᱫ ᱠᱷᱟᱱ ᱜᱮᱭᱟ ᱠᱚ ᱚᱱᱟ ᱯᱩᱞ ᱴᱤ ᱮᱢᱟᱱ ᱠᱚ ᱯᱞᱞᱴᱤ ᱫᱚ ᱦᱟᱜ ᱜᱚᱴᱟ ᱜᱮᱭᱟ ᱟᱹᱰᱤ ᱡᱟᱹᱥᱛᱤ᱾
ᱱᱚᱛᱮ ᱦᱚᱸ ᱚᱱᱠᱟᱜᱤ ᱟᱨᱠᱤ ᱩᱱᱠᱩ ᱫᱤᱥᱤ ᱥᱤᱢ ᱫᱚ ᱵᱟᱠᱩ ᱠᱩᱴᱤ ᱠᱟᱛᱮᱫ ᱫᱚ ᱵᱟᱠᱚ ᱟᱠᱷᱨᱤᱧᱮᱫ ᱠᱚᱣᱟ ᱩᱱᱠᱩ ᱠᱚ ᱡᱩᱫᱤ ᱜᱚᱴ ᱛᱟ ᱞᱟᱜᱟᱜ ᱠᱷᱟᱡ ᱛᱟᱦᱚᱞᱮ ᱤᱫᱤᱭᱮᱯᱮ ᱟᱨ ᱡᱩᱫᱤ ᱢᱮᱱ ᱠᱷᱟᱱ ᱡᱮ ᱱᱚᱸᱰᱮᱜᱮᱧ ᱠᱤᱨᱤᱧᱟ ᱜᱮᱫ ᱦᱚᱪᱚᱭᱟᱹᱧ ᱛᱟᱦᱚᱞᱮ ᱜᱮᱫ ᱢᱟᱭ ᱚᱸᱰᱮ ᱜᱮ ᱫᱚᱠᱟᱱ ᱨᱮᱜᱮ
ᱟᱨᱟ ᱟᱞᱮ ᱥᱮᱫ
ᱦᱮᱸ ᱟᱨ ᱡᱮᱢᱚᱱ ᱯᱚᱞᱴᱤ ᱥᱤᱢ ᱜᱮᱫ ᱠᱟᱛᱮᱫ ᱠᱚ ᱫᱚᱦᱚ ᱠᱟᱠᱚ ᱠᱟᱱᱟ ᱚᱱᱠᱟ ᱫᱮᱥᱤ ᱥᱤᱢ ᱫᱚ ᱵᱟᱠᱚ ᱜᱮᱫ ᱫᱟᱲᱮᱠᱩᱣᱟ
ᱮᱠᱷᱟᱞ ᱦᱮᱸ ᱚᱱᱮ ᱚᱱᱟᱜᱮ ᱦᱟᱸᱜ
ᱟ ᱱᱮᱛᱟᱨ ᱢᱟ ᱚᱱᱟ ᱫᱮᱥᱤ ᱥᱤᱢ ᱨᱮᱦᱚᱸ ᱟᱫᱚᱢ ᱦᱚᱲ ᱫᱚ ᱪᱮᱫ ᱠᱚᱪᱚ ᱠᱚ ᱡᱚᱢ ᱦᱚᱪᱚ ᱠᱚᱣᱟ ᱢᱚᱴᱟᱜ ᱠᱚ ᱞᱟᱹᱜᱤᱫ ᱥᱮ ᱢᱚᱸᱡᱽ ᱦᱩᱭᱩᱜ ᱞᱟᱹᱜᱤᱫ᱾ ᱠᱚᱠᱚᱭ ᱠᱚ ᱢᱟᱱᱮ ᱵᱤᱡᱽᱱᱮᱥ ᱞᱮᱠᱟ ᱠᱚᱨᱟᱣ ᱮᱫᱟ ᱩᱱᱠᱩ ᱫᱚ ᱦᱟᱸᱜ ᱠᱚ ᱤᱭᱟᱹᱭᱮᱫ ᱠᱚ ᱜᱮᱭᱟ᱾
ᱦᱮᱸ ᱱᱤᱛᱚᱜ ᱢᱟ ᱫᱤᱥ ᱥᱤᱢ ᱨᱮᱭᱟᱜ ᱦᱚᱸ ᱡᱮᱢᱚᱱ ᱯᱳᱞᱴᱤ ᱥᱤᱢ ᱨᱮᱭᱟᱜ ᱯᱷᱟᱨᱟᱢ
ᱦᱩᱸ ᱦᱩᱸ
ᱢᱮᱱᱟᱜᱼᱟ ᱚᱱᱠᱟᱜ ᱜᱮ ᱰᱤᱡᱤ ᱥᱤᱢ ᱨᱮᱭᱟᱜ ᱦᱚᱸ ᱯᱷᱟᱨᱟᱢ ᱠᱚ ᱤᱭᱟᱹᱭᱮᱫᱟ ᱟᱨᱠᱤ᱾
ᱮᱱᱠᱷᱟᱱ ᱟᱫᱚᱢ ᱢᱮᱱ ᱫᱟᱲᱮᱭᱟᱜᱼᱟ ᱵᱚᱞᱮ ᱠᱤᱨᱤᱧ ᱛᱚ ᱠᱷᱚᱡ ᱫᱚ ᱟᱯᱱᱟᱨᱟᱜ ᱜᱮ ᱡᱟ ᱟᱹᱥᱩᱞᱮᱢ ᱩᱱᱤᱜᱮ ᱦᱟᱸᱜ ᱤᱭᱟᱹᱭᱮᱢ ᱛᱚ ᱢᱚᱸᱡᱽ ᱦᱩᱭᱩᱜᱼᱟ᱾ ᱮᱱᱛᱮ ᱵᱟᱢ ᱮᱴᱟᱜ ᱦᱚᱲ ᱟ ᱴᱷᱮᱱ ᱫᱚ ᱵᱟᱢ ᱞᱟᱹᱭ ᱫᱟᱲᱮᱭᱟᱜᱼᱟ ᱵᱚᱞᱮ ᱩᱱᱤ ᱪᱮᱫ ᱮ ᱡᱚᱢ ᱚᱪᱚᱭᱮᱭᱟ ᱪᱮᱫ ᱞᱮᱠᱟᱭ ᱢᱚᱴᱟ ᱚᱪᱚᱣ ᱟᱠᱟᱫᱮᱭᱟ ᱥᱮ ᱪᱮᱫ ᱞᱮᱠᱟᱭ ᱦᱟᱨᱟ ᱵᱩᱨᱩ ᱟᱠᱟᱫᱮᱭᱟ ᱩᱱᱤ᱾
ᱦᱟᱸ ᱦᱟᱸ
ᱟᱹᱣᱛᱷᱣᱟᱹᱲᱤ ᱜᱮᱢ ᱡᱚᱢ ᱞᱮᱠᱷᱟᱡ ᱦᱚᱸ ᱱᱚᱝᱠᱟ ᱨᱩᱣᱟᱹ ᱟᱡᱟᱨ ᱠᱚ ᱟᱭᱢᱟ ᱥᱤᱨᱡᱟᱹᱜ ᱠᱟᱱᱟ ᱦᱟᱸᱜ᱾ ᱛᱚ ᱚᱱᱮ ᱚᱱᱟᱛᱮ ᱵᱚᱞᱮ ᱢᱚᱸᱡᱽ ᱛᱮ ᱫᱷᱮᱭᱟᱱᱠᱟᱛᱣ ᱡᱚᱢ ᱞᱟᱹᱠᱛᱤ ᱠᱟᱱᱟ ᱱᱚᱣᱟ ᱠᱚᱫᱚ᱾
ᱞᱮ ᱠᱷᱟᱣᱟ ᱫᱣᱟ ᱠᱚᱫᱚ ᱦᱳᱭ ᱵᱟᱲᱟᱭᱮᱱᱟ ᱫᱟᱠᱟ ᱠᱚ ᱡᱚᱢ ᱵᱟᱲᱟ ᱦᱳᱭ ᱵᱟᱲᱟᱭ ᱱᱟ?
ᱦᱮᱸ ᱦᱮᱸ ᱫᱟᱠᱟ ᱠᱚᱫᱚ ᱮᱱᱟᱱ ᱧᱚᱜ ᱨᱮᱜᱮ ᱦᱟᱜ ᱫᱟᱠᱟ ᱠᱚᱫᱚ ᱡᱚᱢ ᱵᱟᱲᱟ ᱦᱳᱭ ᱠᱟᱱᱟ ᱾ ᱟᱨ ᱨᱚᱦᱚᱭ ᱫᱟᱠᱟ ᱠᱚ ᱡᱚᱢ ᱵᱟᱲᱟ ᱠᱟᱛᱮᱫ ᱜᱮ ᱦᱟᱸᱜ ᱱᱚᱜᱼᱚᱭ ᱥᱮ ᱫᱟᱬᱟᱵᱟᱲᱟ ᱦᱳᱭᱳᱜ ᱠᱟᱱᱟ ᱦᱟᱸᱜ᱾ ᱮᱱᱛᱮᱫ ᱰᱟᱭᱨᱮᱠᱴ ᱫᱟᱠᱟ ᱡᱚᱢ ᱠᱟᱛᱮᱢ ᱡᱟᱹᱯᱤᱫ ᱞᱮᱠᱷᱟᱡ ᱦᱚᱸ ᱵᱟᱝ ᱜᱟᱱᱚᱜᱼᱟ᱾ ᱮᱱᱛᱮᱫ ᱱᱚᱝᱠᱟ ᱨᱩᱣᱟᱹ ᱟᱡᱟᱨ ᱠᱚ ᱥᱤᱨᱡᱟᱹᱜᱼᱟ ᱚᱱᱠᱟ ᱠᱚ ᱞᱟᱹᱭᱟ ᱦᱟᱝ᱾
ᱦᱮᱸ ᱦᱮᱸ
ᱛᱷᱚᱲᱟ ᱱᱚᱝᱠᱟᱢ ᱫᱟᱬᱟ ᱵᱟᱲᱟᱭ ᱞᱮᱠᱷᱟᱡ ᱥᱮ ᱳᱣᱟᱠᱤᱝ ᱞᱮᱠᱟᱢ ᱠᱚᱨᱟᱣ ᱞᱮᱠᱷᱟᱡ ᱫᱚ᱾ ᱱᱟᱯᱟᱭ ᱵᱩᱡᱷᱟᱹᱜᱼᱟ ᱦᱚᱲᱢᱚ ᱦᱚᱸ ᱢᱚᱡᱽ ᱛᱟᱦᱮᱱ ᱛᱟᱢᱟ ᱢᱚᱡᱽ ᱟᱹᱭᱠᱟᱹᱜᱼᱟ᱾ ᱟᱨ ᱱᱤᱛᱳᱜ ᱢᱟ ᱱᱚᱜᱼᱚᱭ ᱛᱮ ᱦᱟᱸᱜ ᱱᱚᱜᱼᱚᱭ ᱠᱟᱹᱢᱤ ᱞᱮᱠᱟ ᱵᱚᱱ ᱧᱟᱢ ᱠᱟᱜ ᱟᱫᱚ ᱱᱚᱜᱼᱚ ᱱᱤᱭᱟᱹ ᱜᱮ ᱦᱟᱸᱜ ᱢᱤᱫᱴᱮᱱ ᱚᱯᱥᱚᱨ ᱧᱟᱢ ᱠᱟᱱᱟ ᱱᱚᱜᱼᱚᱭ ᱱᱤᱭᱟᱹ ᱠᱚ ᱜᱮ ᱠᱚᱨᱟᱣ ᱦᱩᱭᱩᱜ ᱠᱟᱱᱟ᱾
ᱦᱟᱸ ᱦᱚᱜᱼᱚᱭ ᱱᱤᱭᱟᱹ ᱠᱟᱹᱢᱤ ᱜᱮ ᱧᱟᱢ ᱠᱟᱱᱟ᱾ ᱤᱧ ᱦᱚᱸ ᱢᱟᱱ ᱢᱟᱱᱮ ᱟᱢ ᱢᱟ ᱜᱚᱝᱠᱮ ᱵᱚᱞᱚ ᱠᱟᱛᱮ ᱢᱟ ᱵᱷᱟᱜᱤ ᱫᱤᱱ ᱜᱮ ᱦᱳᱭ ᱱᱮᱢ
ᱦᱮᱸ ᱦᱮᱸ ᱟᱭᱢᱟ ᱫᱤᱱ ᱜᱟᱱ ᱤᱧ ᱦᱳᱭ ᱫᱚ ᱦᱳᱭ ᱠᱟᱱᱟ ᱦᱟᱜ᱾ ᱛᱚ ᱟᱢ ᱫᱚ ᱪᱮᱫ ᱞᱮᱠᱟ ᱱᱟᱣᱟ ᱧᱚᱜ ᱜᱮᱭᱟᱢ?
ᱦᱮᱸ ᱱᱚᱣᱟ ᱢᱟᱱᱮ ᱦᱚᱞᱟ ᱠᱷᱚᱡ ᱜᱮ, ᱢᱟᱱᱮ ᱦᱚᱞᱟᱱᱧ ᱤᱭᱟᱹ ᱠᱤᱫᱟᱹᱧ ᱟᱫᱚ ᱛᱤᱦᱤᱧ ᱠᱷᱚᱱ ᱜᱮᱤᱧ ᱥᱩᱨᱩ ᱠᱟᱫᱟ᱾
ᱟᱪᱪᱷᱟ ᱟᱪᱪᱷᱟ ᱦᱮᱸ ᱵᱷᱟᱜᱮ ᱯᱟᱭᱥᱟ ᱢᱚᱛᱞᱚᱵ ᱱᱟᱯ ᱟᱭ ᱜᱮ ᱦᱩᱭᱩᱜ ᱠᱟᱱᱟ ᱚᱱᱟ ᱠᱟᱹᱢᱤ ᱦᱤᱥᱟᱹᱵ ᱛᱮᱫᱚ ᱦᱟᱸᱜ᱾
ᱛᱟᱦᱚᱞᱮ ᱯᱮᱢᱮᱱᱴ ᱠᱚᱫᱚ ᱧᱟᱢ ᱵᱟᱲᱟ ᱦᱩᱭᱱᱟ?
ᱦᱮᱸ ᱮᱠᱟᱞ ᱱᱟᱯᱟᱭ ᱜᱤ ᱯᱮᱢᱮᱱᱴ ᱧᱟᱢ ᱵᱟᱲᱟ ᱦᱩᱭᱠᱟᱱᱟ ᱾
ᱟᱪᱪᱷᱟ ᱛᱟᱦᱞᱮ ᱴᱟᱥᱠ ᱫᱚ ᱛᱤᱱᱟᱹᱜ ᱛᱤᱨᱤᱥ ᱛᱤᱨᱤᱥᱴᱤ ᱴᱟᱥᱠ ᱠᱚᱢᱯᱤᱞᱴ ᱦᱩᱭᱩᱜᱭᱼᱟ ᱦᱮᱸ
ᱦᱮᱸ ᱛᱤᱨᱤᱥᱴᱤ ᱴᱟᱥᱠ ᱠᱚᱢᱯᱤᱞᱴ ᱦᱩᱭᱩᱜᱼᱟ ᱚᱱᱮ ᱤᱱᱠᱟᱢᱤᱝ ᱢᱟᱱᱮ ᱟᱢ ᱥᱮᱫ ᱠᱚᱞ ᱟᱨᱦᱚᱸ ᱚᱱᱛᱮ ᱠᱷᱚᱱ ᱟᱨᱦᱚᱸ ᱛᱤᱨ ᱛᱤᱨᱤᱥᱴᱤ ᱚᱱᱠᱟ ᱫᱷᱟᱨᱟ ᱢᱤᱫᱴᱮᱱ ᱢᱮᱱᱟᱜᱼᱟ ᱾ ᱢᱟᱱᱮ ᱮᱠᱥᱚ ᱟᱥᱤ ᱢᱤᱱᱤᱴ ᱠᱚᱢᱯᱞᱤᱴ ᱦᱩᱭᱩᱜ ᱞᱟᱹᱠᱛᱤ ᱢᱮᱱᱟᱜᱼᱟ ᱠᱚᱢᱯᱞᱤᱴ ᱞᱮᱱ ᱠᱷᱟᱡ ᱟᱡ ᱛᱮ ᱜᱮ ᱵᱚᱱᱫᱚᱜᱼᱟ ᱢᱟᱱᱮ ᱠᱚᱞ ᱠᱤ ᱵᱟᱝ ᱞᱟᱜᱟᱜᱼᱟ ᱥᱮ ᱚᱱᱛᱮ ᱠᱷᱚᱱ